ᱳ
ᱦᱮᱸ ᱡᱚᱦᱟᱸᱨ ᱜᱮ ᱜᱚᱝᱠᱮ᱾
ᱦᱮᱞᱳ᱾
ᱞᱟᱹᱭ ᱫᱟᱹᱞᱤᱧ ᱡᱚᱦᱟᱸᱨ ᱜᱮ ᱜᱚᱝᱠᱮ᱾
ᱦᱮᱞᱳ ᱦᱮᱸ ᱜᱚᱢᱠᱮ ᱡᱚᱦᱟᱸᱨ ᱜᱮ᱾
ᱥᱮ ᱡᱚᱦᱟᱸᱨ ᱜᱮ᱾
ᱦᱮᱸ ᱟᱸᱡᱚᱢ ᱧᱟᱢ ᱫᱟᱞᱤᱧ ᱟᱹᱞᱤᱧ ᱟᱹᱞᱤᱧᱟᱜ ᱜᱮ ᱨᱚᱲ ᱜᱮ ᱪᱮᱫ ᱞᱮᱠᱟ ᱵᱤᱱ ᱟᱸᱡᱚᱢ ᱫᱟ ᱥᱮ
ᱦᱮᱸ ᱟᱸᱡᱚᱢ ᱧᱟᱢᱚᱜ ᱠᱟᱱᱟ᱾
ᱟᱪᱪᱷᱟ ᱟᱪᱪᱷᱟ ᱦᱮᱸ ᱞᱟᱹᱭ ᱵᱤᱱ᱾
ᱢᱮᱱᱫᱟᱞᱤᱧ ᱱᱟᱯᱟᱭ ᱵᱟᱲᱟ ᱜᱮᱛᱚ?
ᱦᱮᱸᱛᱚ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ᱾
ᱟᱪᱪᱷᱟ ᱟᱪᱪᱷᱟ,
ᱛᱟᱦᱚᱞᱮ ᱛᱮᱦᱮᱧ ᱫᱚ ᱟᱯᱮ ᱥᱮᱱᱟᱜ ᱟᱯᱮ ᱥᱮᱱᱟᱜ ᱦᱚᱭ ᱫᱟᱜ ᱠᱚ ᱚᱠᱟ ᱞᱮᱠᱟ?
ᱟᱞᱮᱥᱮᱫ ᱫᱚ ᱦᱚᱭ ᱫᱟᱜ ᱠᱚ ᱜᱚᱢᱠᱮ ᱟᱹᱰᱤ ᱥᱚᱠᱛᱚ ᱜᱮ ᱱᱤᱭᱟᱹ ᱵᱟᱨᱥᱤᱧ ᱫᱚ ᱱᱟᱦᱟᱜ ᱛᱮᱦᱮᱧ ᱢᱟ ᱟᱹᱰᱤ ᱥᱚᱠᱛᱚ ᱛᱚᱵᱮ ᱦᱚᱭ ᱫᱟᱜ ᱟᱵᱤᱱ ᱠᱟᱱᱟ ᱦᱚᱞᱟ ᱢᱟᱦᱫᱮᱨ ᱠᱷᱚᱱ ᱱᱮ ᱮᱛᱦᱚᱵ ᱟᱠᱟᱫ ᱵᱤᱱ ᱛᱮᱦᱮᱧ ᱦᱚᱸ ᱟᱹᱰᱤ ᱥᱚᱠᱛᱚ ᱜᱮ ᱫᱟᱜ ᱦᱮᱸ ᱱᱟᱦᱟᱜ ᱱᱚᱛᱮ ᱢᱟ᱾ ᱛᱚ ᱚᱱᱛᱮ ᱜᱮ ᱜᱚᱝᱠᱮ ᱪᱮᱫ ᱞᱮᱠᱟ ᱫᱟᱜ ᱡᱟᱹᱯᱩᱫ ᱠᱚ?
ᱦᱮᱸ ᱱᱚᱛᱮ ᱦᱚᱸ ᱦᱚᱞᱟ ᱫᱚ ᱵᱷᱟᱜᱮ ᱜᱮ ᱦᱩᱸ ᱢᱤᱫ ᱧᱤᱫᱟᱹᱭ ᱫᱟᱜ ᱠᱟᱫᱟᱭ ᱛᱟᱦᱮᱸᱱ ᱫᱚ ᱢᱮᱱᱠᱷᱟᱱ ᱥᱮᱛᱟᱜ ᱠᱷᱚᱱᱟᱜ ᱜᱮ ᱯᱷᱟᱸᱠᱟ ᱢᱮᱱᱟᱜᱼᱟ᱾ ᱟᱫᱚ ᱫᱟᱜ ᱡᱟᱹᱲᱤ ᱠᱚᱫᱚᱭ ᱟᱥᱳᱲ ᱠᱟᱫ ᱛᱮ ᱟᱫᱚ ᱵᱟᱭ ᱫᱟᱜ ᱫᱟᱭ ᱛᱮᱦᱮᱸᱱ
ᱟᱪᱪᱷᱟ ᱟᱪᱪᱷᱟ,
ᱟᱫᱚ ᱫᱟᱜ ᱫᱟᱜ ᱡᱟᱹᱯᱩᱫ ᱫᱤᱱ ᱦᱚᱸ ᱠᱟᱱᱟ᱾
ᱦᱮᱸ ᱥᱤᱡᱤᱱ ᱦᱚᱸᱛᱟᱭ ᱤᱱᱟᱹ ᱠᱟᱱ ᱜᱮᱭᱟ ᱟᱨ ᱫᱤᱱ ᱦᱚᱸᱛᱟᱭ ᱤᱱᱟᱹ ᱠᱟᱱ ᱜᱮᱭᱟ ᱛᱚ᱾ ᱱᱤ ᱱᱤᱭᱟᱹ ᱠᱚᱜᱮ ᱟᱨ ᱵᱟᱹᱫᱽ ᱠᱟᱹᱢᱤ ᱠᱚᱫᱚ ᱛᱤᱱᱟᱹᱜ ᱥᱟᱺᱜᱤᱧ ᱟᱠᱟᱜ ᱯᱮ ᱚᱱᱛᱮ ᱫᱚ ᱦᱟᱸᱜ?
ᱵᱟᱹᱫᱽ ᱠᱟᱹᱢᱤ ᱠᱚᱫᱚ ᱦᱚᱜᱼᱚᱭ ᱮᱛᱚᱦᱚᱵ ᱠᱟᱛᱮᱫ ᱟᱴ ᱫᱚᱥ ᱫᱤᱱ ᱜᱟᱱ ᱦᱩᱭᱩᱜ ᱠᱟᱱᱟ᱾
ᱟᱪᱪᱷᱟ ᱟᱪᱪᱷᱟ ᱢᱟᱱᱮ ᱱᱤᱭᱟᱹ ᱢᱟᱱᱮ ᱞᱟᱦᱟ ᱠᱚᱫᱚ ᱚᱱᱠᱟ ᱫᱟᱜ ᱠᱚᱫᱚ ᱵᱟᱭ ᱛᱟᱦᱮᱸ ᱠᱟᱱᱟ ᱞᱟᱹᱭ ᱵᱤᱱ? ᱟᱫᱚ ᱚᱱᱠᱟ ᱫᱚ ᱵᱟᱭ ᱡᱟᱹᱲᱤ ᱟᱠᱟᱫᱟ ᱟᱪᱪᱷᱟ ᱟᱪᱪᱷᱟ᱾
ᱟᱫᱚ ᱫᱟᱜ ᱨᱮᱦᱚᱸᱭ ᱟᱫᱚ ᱵᱟᱞᱤ ᱦᱟᱥᱟ ᱛᱚ, ᱟᱫᱚ ᱵᱟᱞᱤ ᱦᱟᱥᱟ ᱠᱟᱱᱟ ᱫᱟᱜ ᱨᱮᱦᱚᱸᱭ ᱟᱫᱚ ᱟᱸᱡᱮᱫ ᱪᱟᱵᱟᱜᱼᱟ᱾
ᱟᱸᱡᱮᱫ ᱪᱟᱵᱟᱜᱼᱟ ᱚᱱᱮ ᱚᱱᱟ ᱠᱟᱹᱴᱤᱡ ᱤᱭᱟᱹ ᱠᱚᱥᱴᱚ ᱫᱷᱟᱨᱟ ᱵᱩᱡᱷᱟᱹᱜᱼᱟ᱾ ᱪᱮᱫᱟᱜ ᱥᱮ ᱠᱟᱹᱴᱤᱡ ᱥᱤ ᱥᱤ ᱞᱮᱠᱷᱟᱡ ᱠᱟᱹᱴᱤᱡ ᱛᱟᱦᱮᱸ ᱧᱚᱜᱚᱜ ᱜᱮᱭᱟ ᱯᱟᱞᱮᱱ ᱦᱟᱜ ᱦᱮᱸ ᱥᱮ ᱟᱫᱚ ᱟᱸ ᱦᱟᱥᱟ ᱠᱟᱹᱴᱤᱡ ᱵᱟᱭ ᱥᱚᱢᱟᱱ ᱠᱷᱟᱱ ᱵᱟᱭ ᱛᱟᱦᱮᱸᱱᱟ ᱡᱚᱛᱚ ᱦᱟᱥᱟ ᱢᱟ ᱵᱟᱭ ᱥᱚᱢᱟᱱ ᱜᱮᱭᱟ ᱛᱚ ᱡᱟᱦᱟᱸ ᱯᱳᱞᱤᱭᱟ ᱢᱟᱹᱴᱭᱟᱹᱲ ᱦᱟᱥᱟ ᱢᱟᱹᱴᱭᱟᱹᱲ ᱦᱟᱥᱟ ᱠᱚᱨᱮ ᱫᱚ ᱴᱨᱟ-ᱟ ᱟᱨ ᱵᱟᱹᱞᱤ ᱦᱟᱥᱟ ᱠᱚᱨᱮᱫ ᱫᱚ ᱱᱟᱜ ᱚᱱᱠᱟ ᱢᱟ ᱵᱟᱭ ᱴᱨᱟᱦᱟᱜᱼᱟ ᱚᱱᱟ ᱠᱚᱨᱮ ᱢᱟ ᱦᱟᱥᱟ᱾
ᱦᱩᱸᱢ
ᱮᱸ
ᱟᱨ ᱢᱟᱹᱴᱭᱟᱹᱲ ᱦᱟᱥᱟ ᱠᱚᱨᱮ ᱫᱚ ᱫᱟᱜ ᱢᱟᱱᱮ ᱫᱟᱜ ᱫᱚᱦᱚ ᱨᱮᱱᱟᱜ ᱠᱷᱚᱢᱚᱛᱟ ᱴᱟᱜ ᱵᱮᱥᱤ ᱢᱮᱱᱟᱜ ᱛᱟᱭᱟ᱾
ᱠᱷᱮᱢᱚᱛᱟᱛᱟ ᱦᱮᱸ ᱠᱟᱹᱴᱤᱡ ᱫᱟᱹᱨᱭᱟᱹ ᱫᱷᱟᱨᱟ ᱜᱮᱭᱟ ᱥᱮ ᱟᱨ ᱚᱱᱟ ᱵᱟᱹᱞᱤ ᱦᱟᱥᱟ ᱠᱟᱹᱴᱤᱡ ᱤᱭᱟᱹ ᱧᱚᱜᱚᱜ ᱜᱮᱭᱟ ᱚᱱᱟ ᱫᱚ ᱟᱹᱞᱤᱧ ᱞᱮ ᱢᱟᱱᱮ ᱮᱛᱟᱝ ᱜᱮᱭᱟ ᱥᱮ ᱠᱟᱹᱴᱤᱡ ᱫᱟᱹᱲ ᱯᱟᱨᱚᱢᱚᱜ ᱜᱮᱭᱟ ᱫᱟᱜ ᱛᱮᱫ ᱦᱮᱸ,
ᱫᱤᱱ ᱡᱩᱫᱤ ᱫᱟᱜᱟᱭ ᱴᱟᱱᱟ ᱦᱚᱸ ᱡᱩᱫᱤ ᱫᱟᱜᱟᱭ ᱥᱮ ᱚᱱᱟ ᱢᱚᱬᱮ ᱫᱤᱱ ᱞᱟᱦᱟ ᱨᱮᱜᱮ ᱚᱱᱮ ᱯᱮ ᱯᱩᱱ ᱫᱤᱱ ᱛᱮᱜᱮ ᱚᱱᱟ ᱫᱟᱜ ᱫᱚ ᱟᱸᱡᱮᱫ ᱪᱟᱵᱟ ᱜᱚᱜ ᱠᱟᱜ ᱟᱭ᱾
ᱦᱮᱸ ᱜᱚᱝᱠᱮ, ᱟᱞᱮ ᱦᱚᱸ ᱜᱚᱝᱠᱮ ᱱᱚᱛᱮ ᱢᱟ ᱚᱱᱠᱟ ᱵᱟᱹᱫᱽ ᱠᱟᱹᱢᱤ ᱠᱚ ᱱᱟᱜ ᱱᱚᱜᱼᱚᱭ ᱠᱚ ᱪᱟᱹᱞᱩ ᱠᱟᱜ ᱜᱮᱭᱟ ᱱᱟᱜ ᱡᱚᱛᱚ ᱦᱚᱲ ᱜᱮ ᱱᱟᱦᱟᱜ ᱡᱚᱛ ᱛᱚ ᱜᱚᱴᱟ ᱥᱮᱫ ᱠᱟᱱᱟ ᱦᱮ ᱥᱮ᱾ ᱛᱚ ᱱᱚᱛᱮᱫᱚ ᱦᱟᱸᱜ ᱟᱹᱰᱤ ᱫᱤᱱ ᱠᱷᱚᱱᱜᱮ ᱱᱟᱦᱟᱸᱜ ᱞᱮ ᱪᱷᱩᱴᱟᱹᱣ ᱠᱟᱱᱟ ᱪᱷᱩᱴᱟᱹᱣ ᱢᱟ ᱛᱚ ᱠᱟᱹᱴᱤᱡ ᱢᱟᱨᱟᱝ ᱫᱷᱟᱨᱟ ᱠᱚ ᱪᱟᱥ ᱦᱩᱭᱩᱜ ᱠᱟᱱᱟ, ᱚᱱᱟ ᱠᱚᱫᱚ ᱠᱟᱹᱴᱤᱡ ᱢᱮᱱᱟᱜ ᱧᱚᱜ ᱜᱮᱭᱟ ᱛᱟᱠᱚ, ᱟᱨ ᱡᱟᱦᱟᱸᱭ ᱠᱚ ᱠᱟᱹᱴᱤᱡ ᱪᱷᱴᱭᱟᱹ ᱢᱩᱴᱭᱟᱹ ᱵᱚᱱ ᱪᱟᱥᱮᱫ-ᱟ ᱩᱱᱠᱩ ᱫᱚ ᱱᱟᱦᱟᱜ ᱠᱚ ᱪᱟᱵᱟ ᱤᱫᱤ ᱜᱚᱫ ᱟᱠᱟᱱᱟ ᱱᱚᱛᱮ ᱫᱚᱱᱦᱟᱜ ᱦᱮᱸ ᱥᱮ᱾
ᱟᱸ
ᱦᱮ ᱜᱚᱝᱠᱮ᱾
ᱛᱚᱵᱮ ᱯᱩᱨᱟᱹᱣ ᱞᱮᱠᱟ ᱜᱮ ᱦᱮᱸ ᱥᱮ?
ᱦᱮᱸ ᱯᱩᱨᱟᱹᱣ ᱞᱮᱠᱟᱜᱮ ᱱᱚᱛᱮ ᱫᱚ ᱞᱟᱹᱭ ᱞᱮᱠᱷᱟᱡ ᱫᱚ ᱟᱹᱰᱤ ᱞᱟᱦᱟ ᱠᱷᱚᱱᱮ ᱫᱟᱜ ᱠᱟᱫᱟᱭ ᱛᱚ ᱱᱚᱛᱮ ᱢᱟ ᱮᱱ ᱠᱟ ᱟᱹᱰᱤ ᱞᱟᱦᱟ ᱨᱮᱠᱚ ᱯᱩᱨᱟᱹᱣ ᱠᱟᱫᱟ ᱟᱫᱷᱟᱱ ᱠᱚᱫᱚ ᱟᱫᱷᱟ ᱨᱮᱱ ᱠᱚᱫᱚ ᱱᱚᱜ ᱱᱟ ᱚᱱᱟ ᱥᱮᱬᱟ ᱫᱷᱟᱨᱟ ᱵᱚ ᱪᱟᱥ ᱠᱷᱟᱡ ᱢᱟ ᱱᱟ ᱛᱟᱦᱮᱸ ᱧᱚᱜᱚᱜ ᱜᱮᱭᱟ ᱱᱟᱜ ᱠᱟᱹᱢᱤ ᱵᱚᱨᱥᱟ ᱠᱷᱟᱡ ᱢᱟ ᱟᱱᱮ ᱦᱮᱸ ᱥᱮ, ᱩᱱᱠᱩ ᱠᱚ ᱪᱟᱵᱟᱭᱟ ᱛᱚᱵᱮ ᱱᱟᱝ ᱩᱱᱠᱩ ᱠᱚ ᱦᱤᱡᱩᱜ-ᱟ ᱛᱚᱵᱮ ᱵᱚᱱ ᱞᱟᱹᱭ ᱟᱠᱚᱣᱟ ᱛᱚᱵᱮ ᱠᱚ ᱦᱤᱡᱩᱜ-ᱟ ᱠᱚ ᱠᱟᱹᱢᱤᱭᱟ ᱥᱮ ᱱᱦᱟᱸᱜ, ᱦᱮᱸ,
ᱛᱟᱦᱞᱮ ᱜᱚᱢᱠᱮ ᱟᱯᱮ ᱥᱮᱫ ᱱᱮᱛᱟᱨ ᱨᱮ ᱤᱭᱟᱹ ᱵᱳᱞ ᱠᱷᱮᱞᱳᱰ ᱠᱚᱫᱚ ᱮᱛᱚᱦᱚᱵ ᱮᱱᱟ ᱥᱮ ᱵᱟᱝ? ᱱᱮᱛᱟᱨ ᱢᱟ ᱵᱳᱞ ᱠᱷᱮᱞᱳᱰ ᱫᱤᱱ ᱢᱟ ᱥᱮᱴᱮᱨ ᱦᱮᱡ ᱱᱟᱛᱚ,
ᱮ ᱱᱚᱛᱮ ᱫᱚ ᱜᱚᱝᱠᱮ ᱱᱮᱛᱟᱨ ᱫᱚ ᱵᱚᱞ ᱠᱷᱮᱞ ᱫᱤᱱ ᱫᱚ ᱦᱟᱜ ᱵᱟᱝ ᱠᱟᱱᱟ ᱚᱱᱟ ᱥᱤᱡᱤᱱ ᱫᱚ ᱦᱟᱜ ᱵᱟᱝ ᱠᱟᱱᱟ ᱱᱟᱜ ᱱᱚᱛᱮ ᱢᱟ, ᱦᱮᱸᱥᱮ ᱛᱚ ᱦᱮᱸ ᱜᱚᱝᱠᱮ, ᱮᱱᱠᱷᱟᱱᱡ ᱱᱚᱛᱮ ᱫᱚ ᱱᱦᱟᱜ ᱞᱟᱹᱭ ᱞᱮᱠᱷᱟᱱ ᱫᱚ ᱱᱚᱜ ᱚᱭ ᱡᱟᱦᱟᱸ ᱵᱚ ᱞᱟᱹᱭ-ᱟ ᱜᱚᱢᱦᱟ ᱯᱟᱨᱟᱵᱽ ᱱᱟ
ᱦᱩᱸ,
ᱦᱮᱸ ᱛᱚ ᱤ ᱤᱱᱟᱹᱜᱮ ᱱᱟᱦᱟᱜ ᱯᱮᱫᱤᱱ ᱦᱟᱜ ᱦᱩᱭᱩᱜ-ᱟ ᱱᱦᱟᱜ ᱤᱱᱟᱹ ᱯᱚᱨᱮ ᱫᱚ ᱱᱦᱟᱜ ᱱᱚᱛᱮ ᱱᱟᱜ ᱵᱚᱞ ᱠᱷᱮᱞ ᱫᱚ ᱱᱟᱦᱟᱜ ᱱᱚᱛᱮ ᱫᱚ ᱱᱟᱦᱟᱜ ᱵᱟᱭ ᱦᱩᱭᱩᱜ-ᱟ ᱵᱟᱝ, ᱩᱛᱟᱹᱨ ᱵᱟᱝᱟᱱᱟ ᱛᱟᱭᱱᱚᱢ ᱡᱟᱦᱟᱱᱟᱜ ᱦᱩᱲᱩ ᱵᱚ ᱨᱟᱠᱟᱵᱟᱱᱟ ᱵᱤᱞᱤ ᱵᱟᱲᱟ ᱟᱛᱮᱱᱟᱜ ᱡᱟᱦᱟᱸ ᱚᱲᱟᱜ ᱠᱚᱵ ᱨᱟᱠᱟᱵᱟ ᱱᱦᱟᱜ ᱤᱱᱟᱹ ᱚᱠᱛᱚ ᱱᱟᱦᱟᱜ ᱨᱟᱠᱟᱵ ᱵᱟᱲᱟ ᱪᱟᱞᱟᱣ ᱛᱚᱛᱷᱱᱟᱜ ᱛᱥᱭᱱᱚᱢ ᱫᱚ ᱱᱟᱜ ᱚᱱᱛᱮ ᱫᱚ ᱱᱦᱟᱜ ᱮᱦᱚᱵ ᱤᱫᱤᱜ ᱟᱱᱦᱟᱜ ᱚᱱᱛᱮ ᱫᱚ ᱥᱤᱛᱩᱝ ᱫᱟᱹᱨᱤᱡ ᱱᱟᱜ, ᱥᱤᱛᱩᱝ ᱚᱱᱟ ᱨᱟᱵᱟᱝ ᱪᱟᱵᱟᱜ ᱫᱟᱹᱨᱤᱡ ᱱᱟᱜ,
ᱟᱯᱮ ᱥᱮᱫ ᱫᱚ ᱢᱟᱱᱮ ᱚᱝᱠᱟ ᱚᱠᱴᱳᱵᱚᱨ ᱱᱚᱵᱷᱮᱢᱵᱚᱨ ᱠᱚ ᱱᱚᱵᱷᱮᱢᱵᱚᱨ ᱠᱚᱥᱮᱜ ᱦᱩᱭᱩᱜ ᱜᱮᱭᱟ ᱵᱟᱝ?
ᱦᱮᱸ ᱦᱮᱸ ᱱᱚᱵᱷᱮᱢᱵᱚᱨ ᱠᱷᱚᱱ ᱤᱥᱴᱟᱨᱴᱚᱜ-ᱟ ᱱᱦᱟᱜ ᱞᱟᱹᱭ ᱞᱮᱠᱷᱟᱱ ᱱᱚᱵᱷᱮᱢᱵᱚᱨ ᱠᱷᱚᱱ ᱢᱚᱴᱟᱢᱩᱴᱤ ᱚᱱᱟ ᱤᱭᱟᱹ ᱫᱷᱟᱹᱨᱤᱡ ᱦᱮ ᱥᱮ᱾ ᱢᱟᱹᱱᱤ ᱤᱭᱟᱹ ᱫᱷᱟᱹᱨᱤᱡ ᱮᱯᱤᱨᱤᱞ ᱫᱷᱟᱹᱨᱤᱡ ᱱᱦᱟᱜ, ᱮᱯᱨᱤᱞ ᱵᱟᱠᱷᱟᱱ ᱢᱟᱨᱪ ᱫᱷᱟᱹᱨᱤᱡ ᱤᱱᱟᱹᱜ ᱫᱷᱟᱹᱨᱤᱡ ᱫᱚ ᱱᱦᱟᱜ ᱛᱟᱦᱮᱱ ᱜᱮᱭᱟ ᱱᱦᱟᱜ᱾
ᱦᱩᱸ ᱟᱞᱚ ᱟᱞᱮ ᱥᱮᱫ ᱫᱚ ᱱᱮᱛᱟᱨ ᱟᱜᱚᱥᱴ ᱠᱷᱚᱱᱟᱜ ᱜᱮ ᱮᱛᱚᱦᱚᱵ ᱮᱛᱚᱦᱚᱵᱚᱜ-ᱟ,
ᱟᱪᱪᱷᱟ ᱟᱪᱪᱷᱟ,
ᱚᱱᱠᱟ ᱯᱚᱱᱮᱨᱚᱭ ᱟᱜᱚᱥᱴ ᱚᱱᱟ ᱯᱚᱨ ᱠᱷᱚᱱᱟᱜ ᱜᱮ ᱯᱚᱨᱚᱭ ᱟᱜᱚᱥᱴᱚ ᱠᱷᱚᱱᱟᱜ ᱜᱮ ᱠᱷᱮᱞ ᱫᱚ ᱮᱛᱚᱦᱚᱵᱚᱜ-ᱟ, ᱯᱳᱭᱞᱚ ᱠᱷᱮᱞ ᱦᱩᱭᱩᱜ ᱜᱮᱭᱟ᱾ ᱩᱱ ᱦᱤᱞᱳᱜ ᱠᱷᱚᱱᱟᱜ ᱜᱮ, ᱟᱫᱚ ᱩᱱ ᱦᱤᱞᱳᱜ ᱠᱷᱚᱱᱟᱜ ᱮᱛᱚᱦᱚᱵ ᱠᱟᱱᱟ ᱟᱫᱚ ᱞᱟᱜᱟᱛᱟᱲ ᱟᱫᱚ ᱢᱩᱪᱟᱹᱫᱚᱜ ᱟ ᱥᱮᱭ ᱦᱟᱱᱮ ᱢᱟᱨᱪ ᱢᱟᱨᱪ ᱠᱚᱥᱮᱡ ᱪᱟᱵᱟᱜ-ᱟ ᱟᱫᱚ,
ᱟᱪᱪᱷᱟ ᱟᱪᱪᱷᱟ,
ᱮᱱᱠᱷᱟᱱ ᱟᱹᱰᱤ ᱡᱳᱨᱥᱳᱨ ᱱᱦᱟᱜ ᱱᱤᱭᱟᱹ ᱫᱚ ᱱᱤᱭᱟᱹ ᱵᱟᱨᱥᱤᱧ ᱫᱚ ᱱᱦᱟᱜ ᱦᱩᱭᱩᱜ ᱛᱟᱯᱮᱭᱟ ᱦᱟᱜ ᱚᱱᱛᱮ ᱫᱚ ᱱᱦᱟᱜ ᱦᱮ,
ᱦᱩᱸ,
ᱟᱪᱪᱷᱟ, ᱢᱟᱱᱮ ᱞᱟᱜᱟᱛᱟᱨ ᱨᱮᱱᱟᱜ ᱢᱟᱱᱮ ᱢᱤᱴᱤᱡ ᱢᱟᱱᱞᱚ ᱢᱤᱫᱴᱤᱡ ᱟᱹᱛᱩ ᱨᱮᱱᱟᱜ, ᱛᱚ ᱛᱤᱱᱟᱹᱜ ᱫᱤᱱ ᱟᱛᱮᱱ ᱦᱩᱭᱩᱜ-ᱟ ᱚᱱᱠᱟ ᱫᱚ ᱱᱦᱟᱜ ᱞᱟᱹᱭ ᱞᱮᱠᱷᱟᱡ ᱫᱚ,
ᱵᱟᱨᱥᱤᱝ ᱜᱟᱛᱮ,
ᱵᱟᱨ ᱥᱤᱧ ᱜᱟᱛᱮ ᱱᱦᱟᱜ ᱞᱟᱹᱭ ᱞᱮᱠᱷᱟᱱ ᱟᱪᱪᱷᱟ, ᱟᱱᱠᱟ ᱯᱨᱟᱭᱤᱡᱽ ᱠᱚᱫᱚ ᱦᱟᱜ ᱪᱮᱫ ᱞᱮᱠᱟ ᱛᱟᱦᱮᱱᱟ ᱠᱩᱲᱟᱹᱭ ᱠᱚᱫᱚ ᱦᱟᱜ?
ᱚᱱᱟ ᱠᱟᱹᱣᱰᱤ ᱜᱮ ᱛᱟᱦᱮᱱᱟ,
ᱠᱟᱹᱣᱰᱤ ᱜᱮ ᱛᱟᱦᱮᱱᱟ ᱟᱪᱪᱷᱟ ᱱᱟᱯᱟᱭ ᱠᱟᱛᱷᱟ, ᱦᱮᱸᱚᱱᱟ ᱦᱚᱸ ᱡᱚᱢᱟ ᱥᱤᱠᱷᱤᱛ ᱫᱟᱲᱮᱭᱟᱜᱼᱟ ᱵᱚᱱ ᱱᱤᱦᱟᱹᱛᱤ ᱦᱮᱸᱥᱮ ᱪᱮᱫᱚᱜ ᱨᱮᱱᱟᱜ ᱱᱤᱦᱟᱹᱛᱤ ᱛᱟᱦᱮᱱᱟ, ᱛᱟᱵᱚ ᱛᱮᱢᱟ ᱠᱟᱹᱣᱰᱤ ᱞᱮᱠᱟ ᱧᱟᱢᱚᱜ ᱠᱟᱱᱟ ᱢᱤᱫᱴᱮᱱ ᱦᱚ,
ᱦᱩ,
ᱦᱮᱸ,
ᱱᱚᱝᱠᱟᱱ ᱦᱚᱸ ᱠᱷᱮᱞ ᱠᱚ ᱦᱩᱭᱩᱜ ᱜᱮᱭᱟ ᱡᱟᱦᱟᱸ ᱫᱚ ᱯᱳᱞᱴᱨᱤ ᱠᱷᱮᱞ ᱠᱚ?
ᱟᱪᱪᱷᱟ ᱟᱪᱪᱷᱟ,
ᱟᱫᱚ ᱯᱚᱞᱴᱤᱨᱤ ᱠᱷᱮᱞ ᱠᱚᱫᱚ ᱟᱫᱚ ᱩᱱᱟᱹᱜ ᱫᱚ ᱢᱟᱱᱮ ᱵᱷᱟᱜᱮ ᱠᱷᱮᱞᱳᱰᱤᱭᱟᱹ ᱠᱚᱫᱚ ᱵᱟᱝ ᱜᱮᱠᱚ ᱪᱟᱞᱟᱜ ᱜᱮᱭᱟ,
ᱟᱪᱪᱷᱟ ᱟᱪᱪᱷᱟ,
ᱪᱮᱫᱟᱜ ᱥᱮ ᱵᱟᱡᱟᱣ ᱦᱚᱪᱚᱜ ᱟᱠᱚ ᱥᱮ,
ᱦᱮᱸ ᱦᱮᱸ ᱵᱚᱦᱩᱫ ᱠᱷᱛᱨᱟ ᱜᱮ ᱚᱱᱟ ᱢᱟᱱᱮ ᱞᱟᱹᱭ ᱞᱮᱠᱷᱟᱱ ᱮᱱᱮᱡ ᱟᱠᱟᱫ ᱞᱮᱠᱟᱢ ᱵᱩᱡᱷᱟᱹᱣ ᱜᱚᱫᱟ ᱚᱱᱟ ᱠᱚᱫᱚ ᱱᱟᱜ ᱦᱮᱥᱮ, ᱢᱟᱱᱮ ᱠᱷᱮᱞ ᱟᱠᱟᱫ ᱞᱮᱠᱟᱜ ᱜᱮ ᱱᱟᱦᱱᱟᱜ, ᱯᱳᱞᱴᱤ ᱠᱷᱮᱞ ᱠᱚᱫᱚ ᱚᱱᱠᱟᱱᱟᱜ ᱠᱟᱱᱟ ᱡᱮ ᱢᱟᱱᱮ ᱟᱹᱰᱤ ᱛᱟᱲᱟᱢ ᱢᱟᱬᱟ ᱠᱚ ᱠᱷᱮᱞᱟ ᱥᱮ ᱟᱹᱰᱤᱼᱼ
ᱟᱢ ᱫᱟᱲᱮ ᱤᱧ ᱫᱟᱲᱮ ᱚᱱᱮ ᱚᱱᱠᱟ ᱦᱮᱸᱥᱮ ᱟᱨ ᱱᱚᱣᱟ ᱠᱟᱹᱣᱰᱤ ᱠᱚᱫᱚ ᱚᱱᱮᱼᱼ ᱧᱟᱢᱮᱫ ᱜᱮᱭᱟ ᱱᱟᱜ ᱦᱮᱥᱮ ᱚᱱᱮ ᱚᱱᱠᱟ ᱦᱤᱥᱟᱹᱵᱽ ᱠᱚ ᱠᱷᱮᱞᱟ ᱟᱨᱼᱼ ᱯᱚᱞᱴᱤ ᱠᱚᱫᱚ ᱟᱯᱮ ᱢᱤᱫ ᱦᱚᱲ ᱜᱟᱱᱤᱧ ᱛᱷᱟᱹᱭᱟᱹ ᱟᱭᱟ ᱦᱮᱸᱥᱮ᱾
ᱦᱳᱻᱭ ᱟᱨ ᱩᱱᱠᱩ ᱢᱟ ᱦᱟᱱᱠᱩ ᱢᱟᱱᱮ ᱰᱟᱝᱨᱤ ᱜᱩᱯᱤ ᱯᱤᱞᱭᱟᱨ ᱠᱚ᱾ ᱡᱟᱦᱟᱸᱭ ᱫᱚ ᱛᱤᱥ ᱦᱚᱸ ᱵᱟᱭ ᱠᱷᱮᱞ ᱵᱟᱲᱟᱭᱟ᱾
ᱦᱮᱸ ᱦᱟᱱᱠᱩ ᱢᱟᱨᱮ ᱯᱤᱞᱭᱟᱨ ᱠᱚᱠᱚ ᱥᱮᱱ ᱧᱟᱯᱟᱢ ᱠᱚᱜ ᱫᱚ ᱚᱸᱰᱮ ᱢᱟ᱾ ᱟᱹᱱᱤᱢ ᱦᱚᱦᱟᱭ ᱠᱟᱱᱟ᱾ ᱦᱮᱸ ᱦᱟᱹᱱᱤᱢ ᱦᱚᱭᱟᱭ ᱠᱟᱱᱟ ᱫᱮᱞᱟᱭᱟᱹᱭ ᱪᱟᱞᱟᱜ ᱟᱵᱚ ᱦᱮᱸᱥᱮ ᱫᱮᱞᱟᱵᱚᱼᱼ ᱪᱟᱞᱟᱣ ᱦᱤᱡᱩᱜ ᱜᱮᱭᱟ ᱡᱮ ᱵᱟᱝ ᱯᱟᱞᱮᱜ ᱵᱚᱱ ᱧᱟᱢ ᱟᱹᱜᱩᱭ ᱜᱮᱭᱟ ᱦᱮᱸ ᱥᱮ, ᱡᱚᱛᱚ ᱦᱚᱲᱟᱜ ᱟᱥᱟ ᱵᱷᱚᱨᱥᱟ ᱢᱟ ᱛᱟᱦᱮᱱ ᱜᱮᱭᱟ᱾ ᱛᱚ ᱚᱠᱚᱭ ᱠᱚᱪᱚ ᱪᱮᱫ ᱠᱚᱪᱚ ᱠᱚ ᱩᱭᱦᱟᱹᱨ ᱠᱮᱜᱼᱟ ᱛᱤᱱᱟᱹᱜ ᱫᱤᱱ ᱨᱮᱱᱟᱜ ᱨᱟᱹᱜᱤ ᱨᱟᱹᱯᱤ ᱜᱮᱼᱼ ᱛᱟᱦᱮᱸ ᱠᱚᱜ ᱜᱮᱭᱟ ᱦᱮᱸᱥᱮ ᱫᱮᱢᱟᱨ ᱦᱟᱱᱤ ᱛᱷᱤᱭᱟᱹᱟᱭ ᱠᱟᱱ ᱜᱮᱭᱟᱭ ᱦᱮᱸ ᱥᱮ᱾
ᱛᱟᱯᱚᱨᱮ ᱦᱟᱱᱤ ᱚᱠᱚᱭ ᱧᱮᱞ ᱢᱮ ᱵᱷᱟᱜᱮ ᱠᱷᱮᱞ ᱫᱟᱭ ᱫᱚᱢᱮ ᱠᱟᱴᱟᱣᱮᱫ ᱠᱚᱣᱟᱭ ᱛᱚ᱾ ᱵᱟᱨ ᱯᱮ ᱦᱚᱲ ᱮᱠᱞᱟ ᱛᱮᱜᱮ ᱧᱮᱞᱮᱫ ᱠᱚᱣᱟᱭ ᱟᱫᱚ ᱩᱱᱤ ᱦᱚᱸᱠᱚ ᱚᱠᱟ ᱴᱷᱮᱱ ᱡᱚᱠᱚ ᱛᱤᱭᱟᱹ ᱵᱟᱡᱟᱣᱟᱭᱟ ᱵᱟᱥ ᱪᱟᱵᱟ ᱜᱤᱰᱤᱼᱼ
ᱜᱮᱭᱟ ᱠᱚ ᱛᱟᱨᱢᱟᱱᱮ ᱡᱟᱸᱜᱟ ᱢᱟᱡᱟ ᱛᱤ ᱢᱟ ᱠᱚ ᱛᱟᱨᱯᱚᱨᱮ ᱡᱚᱛᱚᱢ ᱢᱚᱜᱼᱟ ᱛᱟᱭᱱᱚᱢ ᱫᱚ᱾
ᱦᱮᱸ
ᱚᱱᱮ ᱚᱱᱟ ᱠᱟᱹᱴᱤᱡ ᱯᱚᱞᱴᱤ ᱠᱷᱮᱞ ᱫᱚ ᱠᱟᱹᱴᱤᱡ ᱴᱷᱤᱠ ᱜᱮᱭᱟ ᱦᱮᱸ ᱥᱮ᱾
ᱟᱨ ᱚᱱᱟᱨᱮ ᱨᱮᱱ ᱨᱮᱯᱷᱟᱨᱤ ᱠᱚᱦᱚᱸ ᱛᱚ ᱚᱱᱠᱟᱱ ᱠᱚᱜᱮ ᱥᱮ᱾
ᱦᱮᱸ ᱦᱮᱸ ᱚᱱᱠᱟᱱ ᱠᱚᱜᱮ ᱡᱟᱦᱟᱸ ᱞᱮᱠᱟ ᱠᱚ ᱠᱷᱮᱞᱟᱲᱤ ᱡᱟᱦᱟᱸ ᱞᱮᱠᱟ ᱠᱚ ᱠᱷᱮᱞᱟᱲᱤ ᱚᱱᱠᱟᱱ ᱠᱚᱜᱮᱼᱼ ᱜᱚᱫᱚᱜ ᱚᱸᱰᱮ ᱫᱚ ᱛᱷᱟᱹᱭᱟᱹ ᱜᱚᱫᱮ ᱨᱮᱦᱚᱸᱭ ᱞᱟᱹᱭᱟ ᱦᱮᱸᱼᱼ ᱯᱷᱟᱣᱩᱞ ᱫᱚ ᱵᱟᱝᱠᱟᱱᱟ ᱱᱤᱭᱟᱹ ᱫᱚ ᱦᱮᱸ
ᱚᱱᱟ ᱛᱮ ᱚᱱᱠᱟ ᱤᱱᱟᱹ ᱛᱮᱜᱮ ᱟᱫᱚ᱾
ᱟᱨᱚ ᱟᱨᱚ ᱡᱟᱥᱛᱤ ᱟᱨᱚ ᱡᱟᱥᱛᱤᱼᱼ ᱵᱤᱱ ᱞᱟᱹᱭ ᱠᱷᱟᱡ ᱞᱟᱹᱭᱟ ᱯᱚᱞᱴᱤ ᱠᱷᱮᱞ ᱫᱚ ᱟᱨᱚ ᱱᱚᱝᱠᱟ ᱜᱮ ᱢᱟ ᱪᱮᱫ ᱵᱤᱱ ᱞᱟᱹᱭᱟ᱾ ᱤᱭᱟᱹ ᱞᱟᱹᱭ ᱦᱚᱸ ᱵᱟᱝ ᱜᱟᱱᱚᱜᱼᱟ ᱚᱱᱛᱮ ᱦᱮᱸᱥᱮᱼᱼ
ᱦᱩᱸ ᱟᱨ ᱡᱟᱦᱟᱸ ᱠᱚᱫᱚ ᱚᱯᱥᱟᱭᱤᱴ ᱛᱟᱦᱮᱱ ᱜᱮᱭᱟ ᱚᱱᱟ ᱠᱷᱮᱞ ᱠᱚᱫᱚ ᱵᱚᱨᱚᱝ ᱧᱮᱞ ᱛᱮᱦᱚᱸ ᱵᱮᱥ ᱵᱩᱡᱷᱟᱹᱜᱼᱟ᱾
ᱵᱮᱥ ᱵᱩᱡᱷᱟᱹᱜᱼᱟ ᱦᱮᱸ ᱦᱮᱸ ᱟᱹᱰᱤ ᱱᱚᱣᱟ ᱛᱟᱲᱟᱢᱟᱲᱟ ᱠᱟᱹᱴᱤᱡ ᱠᱷᱮᱞ ᱦᱩᱭᱩᱜ ᱟ ᱥᱮ ᱚᱱᱟ ᱠᱟᱹᱴᱤᱡ ᱧᱮᱞ ᱡᱚᱝ ᱦᱚᱸ ᱠᱟᱹᱴᱤᱡ ᱢᱚᱡᱟ ᱵᱟᱝ ᱴᱷᱤᱠᱟᱹᱜ-ᱟ ᱦᱮᱸ ᱥᱮ᱾ ᱦᱟᱹᱱᱤ ᱛᱷᱤᱭᱟᱹᱭ ᱨᱮ ᱱᱟᱹᱭᱮ ᱛᱷᱤᱭᱟᱹᱭᱮ ᱠᱟᱱᱟ ᱵᱚᱞ, ᱵᱚᱞ ᱢᱟ ᱵᱟᱵᱚ ᱛᱷᱤᱭᱟᱹᱭᱟ ᱞᱟᱹᱭ ᱞᱮᱠᱷᱟᱡ ᱫᱚ᱾ ᱡᱟᱹᱥᱛᱤ ᱢᱟ ᱡᱟᱸᱜᱟ ᱡᱟᱸᱜᱟ ᱜᱮᱵᱚ ᱛᱷᱤᱭᱟᱹᱜᱼᱟ᱾
ᱚᱱᱮ ᱵᱚᱦᱚᱜ ᱪᱮᱛᱟᱱ ᱨᱮ ᱠᱟᱴᱟ ᱠᱚ ᱨᱟᱠᱟᱵ ᱜᱚᱫᱟ ᱮᱱᱛᱮ ᱨᱮᱦᱚᱸ ᱯᱷᱟᱣᱩᱞ ᱵᱟᱹᱱᱩᱜ᱾
ᱯᱷᱟᱣᱩᱞ ᱵᱟᱱᱩᱜ ᱯᱚᱞᱴᱤ ᱠᱷᱮᱞ ᱫᱚ ᱱᱤᱝᱠᱟᱹ ᱜᱮ ᱩᱱᱤ ᱦᱚᱸ ᱯᱷᱟᱣᱩᱞ ᱞᱮᱯᱷᱟᱨᱤ ᱦᱚᱸ ᱞᱟᱹᱭ ᱞᱮᱠᱷᱟᱡ ᱫᱚ ᱩᱱᱤ ᱦᱚᱸ ᱡᱚᱢ ᱠᱟᱜ ᱜᱮᱫᱚ᱾
ᱦᱮᱸ᱾
ᱟᱫᱚ ᱟᱫᱚ ᱱᱚᱣᱟ ᱡᱟᱦᱟᱸ ᱚᱯᱥᱟᱭᱤᱰ ᱠᱷᱮᱞ ᱠᱚᱫᱚ ᱚᱱᱟ ᱨᱮᱫᱚ ᱧᱮᱞ ᱛᱮᱦᱚᱸ ᱡᱩᱛ ᱵᱩᱡᱷᱟᱹᱜᱼᱟ, ᱟᱨ ᱥᱤᱨᱯᱟᱹ ᱠᱚᱦᱚᱸ ᱵᱮᱥ ᱴᱷᱤᱠ ᱛᱟᱦᱮᱱ ᱵᱷᱟᱜᱤ ᱧᱚᱜᱼᱟ ᱡᱟᱦᱟᱸᱭ ᱠᱚ ᱧᱟᱢᱟ ᱦᱮᱸ ᱥᱮ ᱵᱟᱝ ᱡᱟᱦᱟᱸᱭ ᱠᱚᱣᱟᱜ ᱦᱟᱢᱮᱴᱟ ᱯᱳᱭᱞᱳ ᱥᱮᱫ ᱫᱚᱥᱟᱨ ᱥᱤᱨᱯᱟᱹ ᱠᱚ ᱩᱱᱠᱩ ᱦᱚᱸ ᱢᱟᱱᱮ ᱵᱷᱟᱜᱤ ᱜᱮᱠᱚ ᱵᱩᱡᱷᱟᱹᱣᱟ᱾
ᱦᱮᱸ ᱦᱮᱸ᱾
ᱟᱨ ᱛᱟᱦᱚᱞᱮ ᱫᱷᱟᱢᱟ ᱠᱚ ᱠᱷᱮᱞ ᱠᱚ ᱠᱷᱮᱞᱳᱰ ᱦᱩᱭᱩᱜ ᱜᱮᱭᱟ ᱟᱯᱮ ᱥᱮᱫ ᱫᱚ?
ᱪᱤᱠᱟᱹ ᱜᱚᱢᱠᱮ?
ᱚᱱᱮ ᱫᱷᱟᱢᱟᱠᱟ ᱠᱷᱮᱞᱳᱰ ᱠᱚ ᱡᱟᱦᱟᱸ ᱫᱚ
ᱦᱮᱸ ᱜᱚᱢᱠᱮ ᱱᱚᱛᱮ ᱫᱚ, ᱦᱮᱸ ᱜᱚᱢᱠᱮ ᱦᱩᱭᱩᱜ ᱜᱮᱭᱟ ᱦᱩᱭᱩᱜ ᱜᱮᱭᱟ ᱱᱚᱛᱮ ᱫᱚ᱾ ᱞᱟᱹᱭ ᱞᱮᱠᱷᱟᱡ ᱫᱚ ᱩᱱᱠᱩ ᱡᱟᱦᱟᱸᱱᱟᱜ ᱮᱨᱟ, ᱥᱴᱟᱨ ᱯᱞᱮᱭᱟᱨ ᱠᱚ ᱡᱟᱦᱟᱸ ᱵᱟᱵᱚ ᱢᱮᱛᱟ ᱠᱚ ᱠᱟᱱᱟ ᱥᱮ ᱩᱱᱠᱩ ᱡᱟᱦᱱᱟᱜ ᱧᱩᱛᱩᱢᱟᱱ ᱯᱞᱮᱭᱟᱨ ᱠᱟᱱᱟ, ᱛᱚ ᱩᱱᱠᱩ ᱫᱚ ᱱᱟᱦᱟᱜ ᱱᱚᱛᱮ ᱨᱮᱱ ᱠᱚ ᱟᱫᱷᱟᱱ ᱠᱚᱫᱚ ᱱᱟᱦᱟᱜ ᱢᱮᱱᱟᱜ ᱠᱚᱜᱭᱟ ᱱᱟᱦᱟᱜ ᱦᱮᱸ ᱥᱮ᱾ ᱛᱚ ᱱᱚᱛᱮᱱ ᱠᱚᱜᱮ ᱱᱟᱜ ᱵᱮᱥᱤ ᱱᱟᱜᱷ ᱟᱯ ᱥᱮᱫ ᱠᱚ ᱫᱚ ᱱᱟᱜ ᱠᱚ ᱥᱮᱱ ᱵᱟᱲᱟᱜ ᱠᱟᱱ ᱜᱮᱭᱟ᱾
ᱛᱚ ᱯᱟᱞᱮᱫ ᱵᱤᱱ ᱧᱩᱛᱩᱢᱟᱱ ᱧᱩᱛᱩᱢ ᱠᱚᱵᱤᱱ ᱟᱸᱡᱚᱢ ᱵᱟᱲᱟ ᱟᱠᱟᱫ ᱠᱚᱜᱮᱭᱟ ᱚᱱᱠᱟ ᱦᱮᱸ ᱥᱮ᱾ ᱵᱷᱚᱡᱽ ᱫᱤᱥᱚᱢ ᱠᱚᱨᱮᱱ ᱡᱟᱦᱟᱸ ᱩᱲᱤᱥᱥᱟ ᱠᱚᱨᱮᱱ ᱠᱚ ᱪᱟᱞᱟᱣ ᱵᱟᱲᱟᱜ ᱜᱮᱭᱟ ᱦᱟᱸᱜ᱾
ᱦᱩᱸ ᱦᱩᱸ ᱩᱤᱥᱥᱟ ᱠᱚᱨᱮᱱ ᱫᱚ ᱠᱚ ᱦᱮᱡ ᱵᱟᱲᱟ
ᱛᱚ ᱩᱱᱠᱩ ᱫᱚ ᱟᱞᱮ ᱥᱩᱨ ᱥᱩᱯᱩᱨ ᱫᱷᱟᱨᱟ ᱜᱮᱭᱟᱞᱮ ᱱᱷᱟᱜ ᱦᱮᱸ ᱞᱟᱹᱭ ᱞᱮᱠᱷᱟᱱ ᱫᱚ ᱢᱤᱫᱴᱤᱡ ᱟᱹᱛᱩ ᱯᱚᱨᱮ ᱜᱮ ᱦᱟᱸᱜ ᱦᱮᱸᱥᱮ ᱚᱱᱮ ᱚᱱᱠᱟ ᱫᱷᱟᱨᱟ ᱜᱮᱱᱷᱟᱜ ᱢᱮᱱᱟᱜ ᱞᱮᱭᱟ ᱱᱟᱜ᱾
ᱟᱫᱚ ᱠᱷᱮᱞᱳᱰᱤᱭᱟᱹ ᱠᱚᱢᱟ ᱚᱱᱛᱮ ᱨᱮᱱ ᱜᱮ ᱵᱮᱥᱤ ᱠᱚ ᱠᱷᱮᱞ ᱜᱮᱭᱟ᱾
ᱦᱮᱸ ᱦᱮᱸ ᱱᱚᱛᱮ ᱨᱮᱱ ᱫᱚᱢᱮ ᱠᱚ ᱠᱷᱮᱞᱟ, ᱟᱫᱚ ᱱᱚᱛᱮ ᱨᱮᱜᱮ ᱠᱷᱮᱞ ᱩᱱᱟᱹᱜ ᱵᱟᱝ ᱦᱩᱭᱩᱜ ᱠᱷᱟᱱ ᱚᱱᱛᱮ ᱵᱷᱟᱜᱮ ᱛᱮ ᱪᱟᱞᱟᱜ ᱦᱩᱭᱩᱜ ᱛᱟᱠᱚ ᱜᱮᱭᱟ ᱦᱮᱸ ᱥᱮ᱾
ᱦᱮᱸ᱾
ᱦᱮᱸ ᱟᱨ ᱪᱤᱠᱟᱹᱭᱟᱢ ᱪᱟᱞᱟᱜ ᱢᱟ ᱦᱩᱭᱩᱜ ᱜᱮᱭᱟ ᱠᱷᱮᱞ ᱢᱟ ᱱᱤᱦᱟᱹᱛᱤ ᱢᱟᱱᱮ ᱯᱨᱟᱭᱤᱡ ᱟᱵᱚ ᱞᱟᱹᱭ ᱞᱮᱠᱷᱟᱱ ᱫᱚ ᱢᱤᱫᱴᱤᱡ ᱧᱩᱛᱩᱢ ᱛᱟᱵᱚ ᱛᱟᱦᱮᱱᱟ ᱦᱮᱸᱥᱮ ᱤᱱᱟᱹ ᱦᱤᱥᱟᱹᱵ ᱨᱮᱦᱚᱸ ᱪᱟᱞᱟᱜ ᱦᱩᱭᱩᱜ ᱜᱮᱭᱟ ᱛᱟᱯᱚᱱᱟ ᱦᱮᱸ᱾
ᱟᱫᱚ ᱟᱵᱚ ᱟᱵᱚᱨᱮᱱ ᱥᱟᱱᱛᱟᱲ ᱠᱷᱮᱞᱣᱟᱲ ᱠᱷᱮᱨᱣᱟᱞ ᱠᱚᱫᱚ ᱢᱟᱱᱮ ᱠᱷᱮᱞᱳᱰ ᱨᱮᱫᱚ ᱢᱟᱱᱮ ᱯᱷᱩᱴᱵᱚᱞ ᱠᱷᱮᱞᱳᱰ ᱨᱮᱫᱚ ᱢᱚᱱᱮ ᱫᱚ ᱢᱮᱱᱟᱜ ᱛᱟᱠᱚᱣᱟ ᱢᱮᱱᱠᱷᱟᱱ ᱩᱱᱠᱩ ᱫᱚ ᱠᱟᱹᱴᱤᱡ ᱠᱚ ᱢᱟᱱᱮ ᱛᱷᱩᱠᱩᱢ ᱜᱚᱫᱚᱜ ᱟᱠᱚ ᱪᱮᱫᱟᱜ ᱥᱮ ᱱᱚᱣᱟ ᱪᱟᱯ ᱠᱷᱟᱹᱛᱤᱨ᱾ ᱯᱩᱭᱥᱟᱹ ᱠᱟᱹᱣᱰᱤ ᱨᱮᱱᱟᱜ ᱪᱟᱯ ᱦᱮᱸ, ᱤᱱᱟᱹᱜ ᱛᱮᱜᱮ ᱟᱫᱚ ᱠᱟᱹᱴᱤᱡ ᱠᱚ ᱵᱟᱹᱜᱤ ᱜᱚᱫᱟ᱾
ᱵᱷᱟᱹᱜᱤ ᱜᱚᱫᱟ ᱠᱚ ᱞᱟᱹᱭᱟ ᱡᱮ ᱵᱟᱝ ᱵᱟᱦᱨᱮ ᱠᱟᱹᱢᱤ ᱨᱮᱦᱩᱧ ᱥᱮᱱᱚᱜᱼᱟ ᱵᱷᱟᱜᱮ ᱫᱷᱟᱨᱟᱧ ᱯᱤᱥᱟᱹᱭᱟ ᱦᱮᱸ ᱥᱮ, ᱛᱚ ᱚᱱᱟ ᱩᱭᱦᱟᱹᱨᱟ ᱦᱚᱸ ᱢᱮᱱᱟᱜ ᱜᱮᱭᱟ᱾
ᱟᱨ ᱞᱟᱹᱭ ᱞᱮᱠᱷᱟᱡ ᱫᱚ ᱞᱟᱹᱭᱟ ᱠᱚ ᱦᱮᱸ ᱱᱚᱣᱟ ᱱᱤᱭᱟᱹ ᱠᱷᱮᱞ ᱮᱢ ᱪᱟᱞᱟᱜ ᱠᱟᱱᱟ ᱵᱟᱹᱞᱴᱟᱹᱜ ᱠᱟᱱᱟᱢ᱾ ᱪᱤᱠᱟᱹᱜ ᱠᱟᱱᱟᱢ ᱢᱟᱱᱮ ᱟᱹᱰᱤᱜᱟᱱ ᱠᱤᱪᱷᱩ ᱨᱚᱲ ᱟᱸᱡᱚᱢ ᱦᱩᱭᱩᱜ ᱛᱟᱢ ᱜᱮᱭᱟ ᱦᱮᱸᱥᱮ᱾ ᱛᱚ ᱚᱱᱟ ᱠᱚ ᱡᱩᱫᱤᱢ ᱥᱟᱢᱱᱟ ᱫᱟᱲᱮᱭᱟᱜ ᱠᱷᱟᱱ ᱢᱟ ᱱᱟᱯᱟᱭ ᱠᱟᱛᱷᱟ ᱜᱮ ᱡᱩᱫᱤ ᱵᱟᱢ ᱥᱟᱢᱲᱟᱣ ᱫᱟᱲᱮᱭᱟᱜᱼᱟ ᱛᱚᱵᱮ ᱞᱟᱹᱭᱟ ᱮᱱᱮᱡ ᱜᱮᱧ ᱠᱷᱮᱞ ᱜᱤᱧ ᱵᱷᱟᱹᱜᱤᱭᱟ ᱟᱨ ᱪᱤᱠᱟᱹᱭᱟᱢ ᱦᱮᱸᱥᱮ᱾ ᱚᱱᱮ ᱚᱱᱠᱟ ᱠᱟᱛᱷᱟ᱾
ᱟᱨ ᱵᱟᱝᱠᱷᱟᱱ ᱡᱟᱦᱟᱸᱭ ᱫᱚ ᱵᱷᱟᱜᱮ ᱚᱲᱟᱜ ᱨᱮᱱ ᱠᱟᱱᱟ ᱠᱚ ᱢᱚᱴᱟᱢᱩᱴᱤ ᱚᱲᱟᱜ ᱯᱚ ᱯᱚᱪᱤᱥᱮᱱ ᱠᱚ ᱵᱷᱟᱜᱮ ᱜᱮᱛᱟ ᱠᱚᱣᱟ ᱩᱱᱠᱩ ᱫᱚ ᱢᱮᱱᱠᱷᱟᱱ ᱴᱷᱤᱠ ᱜᱮᱠᱚ ᱠᱷᱮᱞᱳᱰ ᱤᱫᱤᱭᱮᱫᱟ ᱟᱨ ᱢᱮᱱᱠᱷᱟᱱ ᱡᱟᱦᱟᱸᱭ ᱫᱚ ᱠᱟᱹᱴᱤᱡ ᱮᱸ ᱯᱚᱭᱥᱟ ᱠᱟᱹᱣᱰᱤ ᱦᱚᱸ ᱠᱟᱹᱴᱤᱡ ᱚᱵᱷᱟᱵ ᱜᱮᱭᱟ ᱟᱫᱚ ᱩᱱᱠᱩ ᱫᱚ ᱵᱟᱹᱜᱤ ᱦᱩᱭᱩᱜ ᱠᱟᱱ ᱛᱟᱠᱚᱣᱟ᱾
ᱵᱟᱜᱤ ᱦᱩᱭᱩᱜ ᱠᱟᱱ ᱜᱮᱛᱟ ᱠᱚᱣᱟ ᱟᱨ ᱪᱤᱠᱟᱹᱭᱟᱢ ᱡᱟᱦᱟᱸᱨᱮ ᱠᱟᱹᱢᱤ ᱚᱠᱛᱚ ᱨᱮᱦᱚᱸ ᱠᱤᱪᱷᱩ ᱨᱮᱦᱩᱧ ᱧᱟᱢ ᱧᱚᱜᱼᱟ ᱞᱟᱹᱭᱟ ᱱᱤᱭᱟᱹ ᱫᱚᱧ ᱧᱟᱢᱟ ᱵᱟᱹᱧ ᱧᱟᱢᱟ ᱦᱮᱸᱥᱮ ᱛᱚ ᱠᱤᱪᱷᱩ ᱨᱮᱦᱚᱸ ᱠᱚᱢ ᱧᱟᱢ ᱜᱮᱭᱟ ᱛᱚ ᱯᱷᱤᱨᱵᱤ ᱢᱟᱱᱮ ᱟᱡᱟᱜ ᱞᱟᱡ ᱦᱟᱹᱥᱩᱞᱚᱜ ᱞᱮᱠᱟ ᱢᱟᱱᱟᱜ ᱵᱟᱭ ᱧᱟᱢ ᱜᱮᱭᱟ ᱚᱱᱟ ᱨᱮᱢᱟ ᱠᱷᱮᱞ ᱨᱮᱢᱟ᱾ ᱵᱟᱨᱦᱮ ᱨᱮᱦᱚ ᱛᱚᱢᱟ ᱱᱤᱭᱟᱹᱛᱤ ᱧᱮᱞ ᱦᱩᱭᱩᱜ ᱛᱟᱭ ᱜᱮᱭᱟ ᱱᱟᱜ᱾
ᱦᱮᱸ᱾
ᱮᱸᱭ
ᱟᱫᱚ ᱚᱱᱮ ᱚᱱᱠᱟ ᱠᱷᱮᱞᱳᱰ ᱦᱚᱸ ᱟᱨ ᱵᱷᱚᱞᱤᱵᱚᱞ ᱠᱚᱨᱮ ᱠᱚ ᱦᱚᱭᱳᱜ ᱜᱮᱭᱟ ᱟᱯᱮ ᱥᱮᱫ ᱫᱚ ᱵᱷᱚᱞᱤᱵᱚᱞ?
ᱵᱷᱚᱞᱤ ᱵᱚᱞ ᱠᱷᱮᱲᱚ ᱨᱮᱫᱚ ᱜᱚᱝᱠᱮ ᱱᱚᱛᱮ ᱫᱚ ᱵᱟᱹᱞᱤᱧ ᱧᱮᱞ ᱵᱟᱲᱟ ᱜᱚᱫ ᱟᱠᱟᱫᱟ ᱵᱟᱭ ᱦᱩᱭᱩᱜᱼᱟ ᱠᱷᱟᱹᱞᱤ ᱯᱷᱩᱴᱵᱚᱞ ᱠᱷᱹᱮᱞ ᱜᱮ ᱱᱷᱟᱜ ᱦᱩᱭᱩᱜᱼᱟ ᱱᱷᱟᱜ ᱯᱷᱩᱴᱵᱚᱞ ᱠᱷᱮᱞ ᱢᱟ ᱟᱨ ᱠᱤᱨ ᱠᱮᱴ ᱠᱷᱮᱞ ᱠᱚ ᱤᱱᱟᱹ ᱠᱚᱜᱮ ᱦᱩᱭᱩᱜᱼᱟ ᱵᱮᱥᱤ ᱫᱚ ᱞᱟᱹᱭ ᱞᱮᱠᱷᱟᱱ ᱫᱚ ᱦᱟᱜ ᱟᱨ ᱥᱤᱛᱩᱝ ᱫᱤᱱ ᱢᱟ ᱟᱨ ᱱᱤᱛᱚᱜ ᱫᱟᱜ ᱫᱤᱱ ᱢᱟ ᱱᱟᱜ ᱵᱚ ᱵᱟᱲᱟᱭ ᱜᱮᱻ᱾ ᱯᱷᱩᱴᱵᱚᱞ ᱠᱷᱮᱞ ᱠᱟᱱᱟ ᱦᱮᱸᱥᱮ᱾
ᱦᱮᱸ ᱦᱮᱸ᱾
ᱟᱨ ᱡᱟᱦᱟᱱᱟᱜ ᱵᱚᱱ ᱞᱟᱹᱭᱮᱫᱼᱟ ᱥᱤᱛᱩᱝ ᱫᱤᱱ ᱫᱚ ᱱᱟᱜ ᱚᱱᱟ ᱫᱚ ᱦᱟᱜ ᱠᱨᱤᱠᱮᱴ ᱠᱷᱮᱞ ᱱᱟᱜ᱾
ᱠᱨᱤᱠᱮᱴ ᱠᱷᱮᱞ ᱦᱮᱸ ᱟᱨ ᱨᱟᱵᱟᱝ ᱫᱤᱱ ᱫᱚ ᱵᱷᱚᱞᱤᱵᱚᱞ ᱵᱮᱰᱢᱤᱱᱴᱚᱱ ᱱᱚᱣᱟ ᱠᱚᱜᱮ
ᱦᱮᱸ ᱦᱮᱸ ᱱᱚᱛᱮ ᱫᱚ ᱵᱟᱠᱚ ᱠᱷᱮᱹᱞᱟ ᱵᱮᱥᱤ ᱫᱚ ᱞᱟᱹᱭ ᱞᱮᱠᱷᱟᱱ ᱫᱚ ᱵᱟᱡᱟᱨ ᱫᱤᱥᱚᱢ ᱵᱟᱡᱟᱨ ᱥᱮᱫ ᱫᱚᱠᱚ ᱠᱷᱮᱞ ᱜᱮᱭᱟ ᱪᱚᱝ ᱛᱚ ᱟᱵᱚ ᱢᱟ ᱟᱹᱛᱩ ᱫᱤᱥᱚᱢ ᱦᱚᱲ ᱠᱟᱱᱟᱵᱚ ᱪᱤᱠᱤ ᱵᱟ ᱴᱷᱤᱠᱟᱹ ᱫᱟᱲᱮᱭᱟᱜ ᱠᱟᱱᱟ ᱠᱷᱮᱞᱟ ᱠᱚ ᱵᱟᱠᱚ ᱠᱷᱮᱞᱟ ᱦᱮᱸ ᱥᱮ ᱛᱚ ᱡᱟᱦᱟᱸ ᱛᱤᱱᱟᱹᱜ ᱟᱹᱛᱩ ᱫᱤᱥᱚᱢ ᱨᱮᱵᱚᱱ ᱧᱮᱞᱮᱫ ᱠᱚᱭ ᱤᱱᱟᱹᱜ ᱢᱟ ᱵᱚ ᱴᱷᱤᱠᱟᱹ ᱫᱟᱲᱮᱭᱟᱜ ᱠᱟᱱ ᱜᱮᱭᱟ ᱛᱚ ᱚᱱᱟ ᱠᱚᱫᱚ ᱵᱷᱚᱞᱤᱵᱚᱞ ᱵᱮᱰ ᱢᱤᱱᱴᱚᱱ ᱚᱱᱠᱟ ᱠᱚᱫᱚ ᱵᱟᱠᱚ ᱠᱷᱮᱞᱟ ᱱᱚᱛᱮ ᱞᱟᱹᱭ ᱞᱮᱠᱷᱟᱱ ᱫᱚ ᱟᱹᱛᱩ ᱫᱤᱥᱚᱢ ᱠᱟᱱ ᱜᱮ ᱛᱟᱦᱮ ᱟᱵᱚ
ᱴᱩᱨᱱᱟᱢᱮᱱᱴ ᱫᱚ ᱦᱩᱭᱩᱜ ᱜᱮᱭᱟ ᱚᱱᱟ ᱠᱚᱨᱮᱱᱟᱜ ᱵᱷᱚᱞᱤᱵᱚᱞ ᱵᱮᱰᱢᱤᱱᱴᱚᱱ ᱚᱱᱟ ᱠᱚᱨᱮᱱᱟᱜ ᱴᱩᱨᱱᱟᱢᱮᱱᱴ ᱠᱷᱮᱞ ᱦᱚᱸ ᱦᱩᱭᱩᱜ ᱜᱮᱭᱟ᱾ ᱟᱞᱮ ᱱᱚᱣᱟ ᱥᱟᱭᱤᱰ ᱠᱚᱫᱚ ᱟᱫᱚ ᱚᱱᱟ ᱫᱚ ᱟᱹᱛᱩ ᱠᱚᱨᱮ ᱫᱚ ᱵᱟᱝ ᱦᱩᱭᱩᱜ ᱜᱮᱭᱟ ᱚᱱᱟ ᱵᱟᱡᱟᱨ ᱥᱟᱭᱤᱰ ᱠᱚᱨᱮ ᱜᱮ ᱦᱩᱭᱩᱜᱼᱟ᱾ ᱟᱹᱛᱩ ᱠᱚᱨᱮᱱ ᱫᱚ
ᱦᱮᱸ ᱜᱚᱝᱠᱮ ᱩᱱᱠᱩ ᱫᱚ ᱵᱟᱡᱟᱨ ᱫᱷᱟᱨᱮ ᱨᱮᱱ ᱜᱮ ᱵᱮᱥᱤ ᱠᱷᱮᱞ ᱢᱟᱱᱮ ᱥᱟᱱᱟ ᱠᱚᱣᱟ ᱚᱱᱛᱮ ᱨᱮᱱ ᱜᱮ ᱟᱨ ᱟᱵᱚ ᱟᱹᱛᱩ ᱫᱤᱥᱚᱢ ᱨᱮᱱᱫᱚ ᱩᱱᱟᱹᱜ ᱢᱟᱱᱮ ᱠᱷᱮᱞ ᱵᱟᱭ ᱥᱟᱱᱟ ᱵᱚᱱᱟ ᱚᱱᱟ ᱫᱚ ᱞᱟᱹᱭ ᱞᱮᱠᱷᱟᱱ ᱫᱚ ᱯᱷᱩᱴᱵᱚᱞ ᱠᱚᱫᱚ ᱠᱷᱮᱞ ᱥᱟᱱᱟ ᱵᱚᱱ ᱜᱮᱭᱟ ᱦᱮᱸ ᱥᱮ
ᱮᱠᱢᱟᱛᱨᱚ ᱯᱷᱩᱴᱵᱚᱞ ᱜᱮᱠᱚ ᱠᱷᱮᱞ ᱜᱮᱭᱟ ᱟᱵᱚᱨᱮᱱ ᱠᱚᱫᱚ ᱦᱮᱸ ᱠᱨᱤᱠᱮᱴ ᱦᱚᱸ ᱵᱟᱝ ᱠᱚ ᱠᱩᱥᱤᱭᱟᱜᱼᱟ᱾ ᱚᱠᱚᱭ ᱫᱚ ᱛᱤᱸᱜᱩ ᱛᱤᱸᱜᱩᱭ ᱠᱷᱮᱞᱟᱭ᱾
ᱦᱮᱸ ᱚᱱᱠᱟ